ᱦᱮᱸ ᱟᱸᱡᱚᱢᱚᱜ ᱠᱟᱱᱟ ᱜᱚᱝᱠᱮ ᱞᱟᱹᱭ ᱢᱮ ᱵᱤᱱ
ᱜᱚᱢᱠᱮ ᱞᱟᱹᱭᱮᱫ ᱠᱟᱱ ᱛᱟᱦᱮᱱᱟᱹᱧ ᱟᱸᱡᱚᱢᱚᱜ ᱠᱟᱱᱟ
ᱦᱮᱸ ᱞᱟᱹᱭ ᱢᱮ
ᱞᱟᱹᱭᱮᱜ ᱛᱷᱮ ᱱᱟᱹᱧ ᱟᱯᱮᱥᱮᱜ ᱾ ᱱᱚᱝᱠᱟ ᱯᱨᱳᱜᱨᱟᱢ ᱠᱚ ᱦᱩᱭ ᱵᱟᱲᱟᱜ ᱛᱟᱦᱮᱱᱟ ᱡᱮ ᱚᱱᱠᱟ ᱥᱚᱢᱟᱡᱽ ᱤᱫᱤ ᱠᱟᱛᱮᱫ ᱟᱵᱚᱣᱟᱜ ᱥᱟᱶᱛᱟ ᱩᱛᱱᱟᱹᱣ ᱵᱟᱠᱷᱨᱟ ᱡᱟᱦᱟᱱᱟᱜ ᱚᱱᱠᱟ ᱯᱨᱳᱜᱨᱟᱢ ᱚᱱᱠᱟ ᱦᱩᱭᱩᱜ ᱛᱟᱦᱮᱱᱟ
ᱳᱭ ᱯᱨᱳᱜᱨᱟᱢ ᱫᱚ ᱟᱵᱚ ᱫᱚ ᱦᱳᱭ ᱫᱚ ᱦᱳᱭᱳᱜ ᱜᱮᱭᱟ ᱵᱟᱝ ᱫᱚ ᱵᱟᱝ ᱟᱫᱚ ᱱᱮᱛᱟᱨ ᱛᱚ ᱟᱹᱰᱤ ᱞᱮᱠᱟᱛᱮ ᱦᱳᱭᱳᱜ ᱠᱟᱱᱟ ᱾ ᱟᱨ ᱱᱮᱛᱟᱨ ᱢᱟ ᱩᱱᱟᱹᱜ ᱯᱨᱳᱜᱨᱟᱢ ᱫᱚ ᱵᱟᱝ ᱧᱮᱞᱚᱜ ᱠᱟᱱᱟ ᱚᱱᱟ ᱥᱟᱶᱛᱟ ᱩᱛᱱᱟᱹᱣ ᱱᱟᱯᱟᱨᱠᱤ ᱾
ᱟᱪᱪᱷᱟ ᱪᱪᱷᱟ
ᱡᱟᱹᱥᱛᱤ ᱠᱟᱭᱛᱮ ᱮᱢᱱᱤ ᱡᱟᱦᱟᱸᱵᱚ ᱨᱟᱹᱥᱠᱟᱹ ᱵᱟᱠᱷᱨᱟ ᱜᱮ ᱡᱟᱹᱥᱛᱤ ᱧᱮᱞᱚᱜ ᱠᱟᱱᱟ ᱟᱨᱠᱤ ᱾ ᱯᱚᱨᱚᱵᱽ ᱯᱟᱛᱟ ᱨᱮᱱᱟᱜ ᱡᱟᱦᱟᱸ ᱯᱳᱜᱨᱟᱢ ᱠᱚ ᱧᱮᱞᱚᱜᱚᱜ ᱜᱮᱭᱟ ᱥᱟᱶ ᱛᱮ ᱱᱮᱛᱟᱨ ᱢᱟ ᱡᱟᱦᱟᱸ ᱮᱢᱱᱤ ᱯᱚᱨᱚᱵᱽ ᱯᱩᱱᱟᱹᱭ ᱠᱚᱨᱮ ᱦᱚᱸ ᱡᱟᱦᱱᱟᱜ ᱜᱮ ᱚᱱᱟ ᱨᱮᱦᱚᱸ ᱯᱳᱜᱨᱟᱢ ᱠᱚ ᱫᱚᱦᱚᱭᱮᱫᱟ ᱦᱮᱸ ᱠᱷᱮᱞᱳᱰ ᱵᱟᱠᱷᱨᱟ ᱛᱚᱠᱷᱚᱱ ᱦᱩᱭᱩᱜ ᱠᱟᱱᱟ ᱩᱱᱦᱚᱸ ᱯᱳᱜᱨᱟᱢ ᱠᱚ ᱫᱚᱦᱚᱭᱮᱫᱟ ᱱᱟᱯᱟᱭ ᱯᱨᱳᱜᱨᱟᱢ ᱫᱚ ᱚᱱᱠᱟ ᱫᱚ ᱵᱟᱝ ᱧᱮᱞᱚᱜ ᱠᱟᱱᱟ
ᱟᱪᱪᱷᱟ ᱟᱪᱪᱷᱟ ᱟᱫᱚ ᱦᱳᱭ ᱚᱱᱟ ᱢᱟ ᱨᱟᱹᱥᱠᱟᱹ ᱢᱟᱛᱚ ᱨᱟᱹᱥᱠᱟᱹ ᱠᱟᱱ ᱜᱮᱭᱟ ᱨᱟᱹᱥᱠᱟᱹ ᱦᱚᱸ ᱫᱚᱨᱠᱟᱨ ᱠᱟᱱ ᱜᱮᱭᱟ ᱟᱫᱚ ᱱᱤᱛᱚᱝ ᱚᱱᱟ ᱥᱳᱢᱚᱭ ᱨᱮ ᱧᱮᱞᱚᱜ ᱠᱟᱱᱟ ᱡᱮ ᱟᱵᱚ ᱢᱟᱛᱚ ᱡᱚᱛᱚ ᱞᱮᱠᱟᱱᱟᱜ ᱠᱟᱹᱢᱤ ᱠᱷᱚᱡ ᱵᱚᱱ ᱮᱲᱮ ᱚᱪᱚᱜ ᱠᱟᱱᱟ ᱥᱮ ᱡᱚᱛᱷᱚ ᱞᱮᱠᱟᱱᱟᱜ ᱞᱟᱵᱷ ᱠᱷᱚᱱ ᱵᱚᱱ ᱮᱲᱮ ᱚᱪᱚᱜ ᱠᱟᱱᱟ ᱱᱚᱝᱠᱟ ᱦᱚᱸ ᱾ ᱧᱮᱞᱚᱜᱚᱜ ᱠᱟᱱ ᱜᱮᱭᱟ ᱡᱮᱞᱮᱠᱟ ᱡᱟᱭᱜᱟ ᱠᱷᱚᱱ ᱦᱚᱸ ᱾ ᱟᱨ ᱟᱵᱚᱣᱟᱜ ᱯᱟᱹᱨᱥᱤ ᱠᱷᱚᱱ ᱦᱚᱸ ᱚᱱᱠᱟ ᱛᱷᱚᱲᱟ ᱵᱚᱱ ᱮᱲᱮ ᱚᱪᱚᱜ ᱠᱟᱱ ᱞᱮᱠᱟ ᱦᱚᱸ ᱟᱹᱭᱠᱟᱹᱣ ᱜᱚᱫᱚᱜ ᱠᱟᱱ ᱜᱮᱭᱟ ᱡᱮᱞᱮᱠᱟ ᱡᱟᱦᱟᱸ ᱥᱮᱱ ᱫᱚ ᱟᱹᱰᱤ ᱵᱷᱟᱜᱤ ᱜᱮ ᱡᱟᱦᱟᱸ ᱥᱮᱫ ᱫᱚ ᱚᱱᱠᱟ ᱠᱚᱢ ᱫᱷᱟᱨᱟ ᱜᱮ ᱟᱫᱚ ᱚᱱᱠᱟ ᱢᱟᱛᱚ ᱯᱩᱨᱟ ᱢᱤᱫ ᱤᱭᱟᱹ ᱤᱭᱟᱹ ᱚᱱᱠᱟ ᱛᱚ ᱵᱟᱝ ᱧᱮᱞᱚᱜ ᱠᱟᱱᱟ ᱵᱚᱞᱮ ᱠᱚᱢ ᱵᱮᱥᱤ ᱜᱮ ᱧᱮᱞᱚᱜᱚᱜ ᱠᱟᱱᱟ ᱟᱫᱚ
ᱟᱵᱚ ᱡᱚᱛᱚ ᱱᱚᱝᱠᱟ ᱠᱷᱟᱹᱞᱤ ᱨᱟᱹᱥᱠᱟᱹ ᱯᱨᱳᱜᱨᱟᱢ ᱫᱚᱦᱚ ᱞᱮᱠᱷᱟᱱ ᱢᱟᱛᱚ ᱩᱱᱟᱹᱜ ᱵᱟᱭ ᱜᱟᱱᱚᱜ ᱠᱟᱱᱟ
ᱦᱳᱭ
ᱦᱳᱭ ᱟᱫᱚ ᱚᱱᱟ ᱞᱮᱠᱟ ᱛᱮ ᱢᱮᱱᱚᱜᱚᱜ ᱠᱟᱱᱟ ᱡᱮ ᱟᱵᱚᱣᱟᱜ ᱟᱵᱚᱣᱟᱜ ᱡᱟᱦᱟᱸ ᱦᱚᱠ ᱠᱟᱱᱟ ᱥᱮ ᱡᱟᱦᱟᱸ ᱵᱚᱱ ᱮᱲᱮ ᱚᱪᱚᱜ ᱠᱟᱱᱟ ᱱᱚᱣᱟ ᱠᱚ ᱪᱤᱠᱟᱹ ᱠᱟᱛᱮᱜ ᱵᱩᱱ ᱧᱟᱢᱟ ᱛᱚ ᱱᱚᱝ ᱠᱟᱱᱟᱜ ᱜᱟᱞᱢᱟᱨᱟᱣ ᱥᱮ ᱱᱚᱝ ᱠᱟᱱᱟᱜ ᱵᱤᱪᱟᱹᱨ
ᱤᱫᱤ ᱠᱟᱛᱮ ᱜᱟᱞᱢᱟᱨᱟᱣ ᱦᱩᱭᱩᱜ ᱠᱷᱟᱱ ᱟᱹᱰᱤ ᱱᱟᱯᱟᱭ ᱠᱚᱜᱼᱟ ᱨᱟᱹᱥᱠᱟᱹ ᱢᱟᱛᱚ ᱢᱮᱱᱟᱜ ᱜᱮᱭᱟ ᱟᱫᱚ ᱡᱮᱛᱮ ᱜᱷᱟᱹᱲᱤᱡ ᱠᱷᱟᱹᱞᱤ ᱨᱟᱹᱥᱠᱟᱹ ᱨᱟᱹᱥᱠᱟᱹ ᱨᱮᱜᱮ ᱛᱟᱦᱮᱱ ᱦᱚᱸᱛᱚ ᱩᱱᱟᱹᱜ ᱵᱟᱭ ᱜᱟᱱᱚᱜᱚᱜ ᱠᱟᱱᱟ ᱚᱱᱠᱟ
ᱚᱸ ᱚᱱᱟ ᱢᱟ ᱡᱚᱛᱷᱟᱛ ᱠᱟᱛᱷᱟ ᱜᱮᱢ ᱞᱟᱹᱭᱫᱟ ᱚᱠᱚᱭ ᱪᱚᱦᱟᱜ ᱚᱱᱟ ᱜᱮ ᱪᱮᱥᱴᱟ ᱨᱮ ᱪᱷᱩᱴᱟᱹᱣ ᱦᱩᱭ ᱠᱟᱱᱟ ᱡᱟᱛᱮ ᱟᱵᱚᱣᱟᱜ ᱡᱟᱦᱟᱸ ᱯᱟᱹᱨᱥᱤ ᱪᱤᱠᱟᱹ ᱛᱮ ᱦᱟᱨᱟ ᱵᱩᱨᱩᱭ ᱦᱩᱭᱩᱜᱼᱟ
ᱦᱳᱭ
ᱥᱟᱶᱛᱟ ᱨᱮᱱᱟᱜ ᱡᱟᱦᱟᱸ ᱠᱟᱹᱢᱤ ᱠᱚ ᱦᱩᱭᱩᱜ ᱢᱮᱱᱟᱜ ᱟᱠᱟᱫᱼᱟ ᱟᱨᱠᱤ ᱡᱚᱛᱚ ᱟᱨᱚ ᱱᱟᱯᱟᱭ ᱜᱮ ᱦᱩᱭᱩᱜ ᱢᱟ ᱥᱮ ᱞᱟᱦᱟ ᱞᱮᱠᱟ ᱜᱮ ᱠᱚᱨᱟᱣ ᱫᱟᱲᱮᱭᱟᱜ ᱢᱟ ᱵᱚᱱ ᱴᱷᱤᱠᱼᱴᱷᱟᱠ ᱵᱷᱟᱵ ᱛᱮ ᱟᱫᱚ ᱠᱟᱛᱷᱟ ᱫᱚ ᱱᱚᱣᱟ ᱛᱮᱜᱮ ᱧᱮᱞᱚᱜᱚᱜ ᱠᱟᱱᱟ ᱡᱟᱦᱟᱸ ᱫᱚ ᱟᱵᱚ ᱨᱮᱱ ᱡᱟᱦᱟᱸ ᱦᱤᱡᱩᱜ ᱠᱟᱱ ᱠᱚ ᱱᱩᱠᱩ ᱡᱩᱣᱟᱹᱱ ᱠᱚ ᱩᱱᱠᱩ ᱫᱚ ᱚᱱᱟ ᱪᱮᱛᱟᱱ ᱨᱮ ᱩᱱᱟᱹᱜ ᱢᱟᱱᱮ ᱫᱚᱨᱚᱫ ᱵᱟᱹᱱᱩᱜ ᱛᱟᱠᱚᱣᱟ ᱟᱨᱠᱤ ᱦᱩᱸ ᱠᱩᱥᱤ ᱦᱚᱸ ᱚᱱᱠᱟ ᱵᱟᱝ ᱫᱤᱥᱟᱹᱜ ᱠᱟᱱᱟ ᱩᱱᱠᱩ ᱪᱮᱛᱟᱱ ᱨᱮ ᱞᱟᱭ ᱞᱟᱠᱪᱟᱨ ᱪᱮᱛᱟᱱ ᱨᱮ ᱚᱱᱟ ᱠᱚ ᱥᱮᱞᱮᱫᱚᱜ ᱦᱚᱸ ᱵᱟᱝ ᱠᱚ ᱥᱮᱞᱮᱫᱚᱜ ᱠᱟᱱᱟ ᱥᱟᱶᱛᱮ ᱡᱟᱦᱟᱸ ᱞᱮᱠᱟ ᱱᱚᱜᱼᱚᱭ ᱨᱟᱹᱥᱠᱟᱹ ᱨᱮᱱᱟᱜ ᱯᱨᱳᱜᱨᱟᱢ ᱠᱚᱨᱮ ᱠᱚ ᱥᱮᱞᱮᱫᱚᱜ ᱠᱟᱱᱟ ᱚᱱᱠᱟᱜ ᱜᱮ ᱡᱩᱫᱤ ᱟᱵᱚᱱᱟᱜ ᱩᱛᱱᱟᱹᱣ ᱠᱟᱹᱢᱤ ᱨᱮ ᱚᱠᱟ ᱞᱮᱠᱟ ᱫᱚᱵᱚᱱ ᱩᱛᱱᱟᱹᱣ ᱩᱛᱱᱟᱹᱣ ᱠᱮᱭᱟ ᱟᱵᱚᱱᱟᱜ ᱥᱟᱶᱛᱟ ᱥᱚᱢᱟᱡᱽ ᱥᱟᱶᱛᱮ ᱯᱟᱹᱨᱥᱤ ᱚᱱᱟ ᱱᱤᱭᱮ ᱡᱩᱫᱤ ᱠᱚ ᱩᱭᱦᱟᱹᱨ ᱵᱷᱟᱵᱽᱱᱟ ᱠᱮᱭᱟ ᱛᱟᱦᱚᱞᱮ ᱢᱟ ᱱᱟᱯᱟᱭ ᱠᱚᱜ ᱠᱮᱭᱟ ᱢᱮᱱᱠᱷᱟᱱ ᱟᱵᱚ ᱚᱱᱠᱟᱱ ᱡᱟᱭᱜᱟ ᱨᱮᱫᱚ ᱩᱱᱠᱩ ᱫᱚ ᱮᱠᱟᱞ ᱵᱟᱵᱚ ᱧᱟᱢᱮᱫ ᱠᱚᱣᱟ ᱚᱱᱟ ᱛᱟᱦᱚᱞᱮ ᱚᱱᱟ ᱜᱮᱵᱚᱱ ᱠᱷᱚᱡᱚᱜ ᱢᱟ ᱟᱵᱚ ᱦᱚᱸ ᱡᱮᱛᱮ ᱪᱤᱠᱟᱹ ᱛᱮᱵᱚᱱ ᱟᱹᱜᱩ ᱫᱟᱲᱮᱭᱟᱠᱚ ᱢᱟ ᱩᱱᱠᱩ
ᱦᱩᱭᱩᱜ ᱠᱟᱱᱟ ᱛᱚ ᱧᱮᱞ ᱢᱟ ᱧᱮᱞᱚᱜ ᱠᱷᱟᱱ ᱜᱮ ᱱᱚᱝᱠᱮ ᱜᱚᱴᱟ ᱜᱮ ᱡᱮ ᱡᱚᱛᱚ ᱞᱮᱠᱟᱱᱟᱜ ᱯᱨᱳᱜᱨᱟᱢ ᱢᱟ ᱦᱩᱭᱩᱜ ᱠᱟᱱ ᱜᱮᱭᱟ ᱛᱚ ᱦᱟᱛᱟᱣ ᱫᱤᱠ ᱛᱮᱫᱚ ᱛᱷᱚᱲᱟ ᱠᱚᱢ ᱧᱚᱜ ᱜᱮ ᱦᱩᱭᱩᱜ ᱠᱟᱱᱟ ᱟᱨ ᱨᱟᱹᱥᱠᱟᱹ ᱵᱟᱠᱷᱨᱟ ᱛᱚ ᱟᱹᱰᱤ ᱡᱟᱹᱥᱛᱤ ᱜᱮ ᱧᱮᱞᱚᱜᱚᱜ ᱠᱟᱱᱟ ᱛᱚ ᱦᱳᱭ ᱟᱨ ᱚᱱᱟ ᱨᱮ ᱟᱹᱰᱤ ᱟᱭᱢᱟ ᱡᱩᱣᱟᱹᱱ ᱠᱚ ᱥᱮᱞᱮᱫᱚᱜ ᱠᱟᱱ ᱛᱟᱵᱚᱱᱟ ᱠᱚᱲᱟ ᱠᱚ ᱦᱩᱭ ᱮᱱᱟ ᱳᱳᱳ᱾ ᱥᱟᱶᱛᱮ ᱟᱨ ᱠᱩᱲᱤ ᱦᱚᱸᱠᱚ ᱦᱩᱭᱩᱜ ᱠᱟᱱᱟ ᱛᱚ ᱚᱱᱟ ᱯᱨᱳᱜᱨᱟᱢ ᱨᱮ ᱚᱱᱠᱟᱱᱟᱜ ᱥᱤᱨᱤᱧ ᱦᱩᱭᱩᱜ ᱠᱟᱱᱟ ᱛᱚ ᱱᱮᱛᱟᱨᱟᱜ ᱥᱮᱨᱮᱧ ᱫᱚ ᱚᱰᱤᱭᱳ ᱨᱮᱭᱟᱜ ᱫᱚ ᱛᱷᱚᱲᱟ ᱡᱩᱫᱟᱹ ᱧᱚᱜ ᱠᱚ ᱥᱮᱨᱮᱧ ᱮᱫᱟ ᱛᱚ ᱚᱱᱠᱟᱱᱟᱜ ᱥᱮᱨᱮᱧ ᱠᱚ ᱟᱸᱡᱚᱢ ᱠᱟᱛᱮᱫ ᱢᱟ
ᱟᱵᱚᱨᱮᱱ ᱡᱩᱣᱟᱹᱱ ᱠᱚᱲᱟ ᱠᱩᱲᱤ ᱠᱚ ᱡᱩᱫᱟᱹ ᱰᱟᱦᱟᱨ ᱥᱮᱫ ᱠᱚ ᱪᱟᱞᱟᱜ ᱞᱮᱠᱟ ᱪᱮᱣ ᱜᱚᱫᱚᱜ ᱠᱟᱱᱟ ᱟᱨ ᱟᱵᱚᱣᱟᱜ ᱥᱚᱢᱟᱡᱽ ᱤᱫᱤ ᱠᱟᱛᱮᱫ ᱮᱱᱮᱡ ᱥᱮᱨᱮᱧ ᱛᱟᱦᱮᱱ ᱠᱷᱟᱱ ᱥᱮ ᱞᱟᱹᱭ ᱛᱟᱦᱮᱱ ᱠᱷᱟᱱ
ᱛᱚ ᱚᱱᱠᱟ ᱜᱮᱠᱚ ᱛᱟᱲᱟᱢ ᱠᱮᱭᱟ ᱟᱨ ᱚᱱᱠᱟ ᱵᱟᱹᱲᱤᱡ ᱧᱚᱜ ᱥᱮᱨᱮᱧ ᱠᱚ ᱟᱸᱡᱚᱢ ᱞᱮᱠᱷᱟᱱ ᱛᱚ ᱠᱚ ᱦᱚᱸ ᱚᱱᱠᱟ ᱜᱮ ᱵᱟᱹᱲᱤᱡ ᱡᱚᱜ ᱞᱮᱠᱟ ᱜᱮᱠᱚ ᱛᱟᱲᱟᱢᱟ ᱟᱫᱚ ᱟᱯᱮ ᱥᱮᱫ ᱪᱮᱫ ᱞᱮᱠᱟ ᱧᱮᱞᱚᱜᱚᱜ ᱠᱟᱱᱟ ᱡᱮ
ᱚᱱᱠᱟ ᱯᱨᱳᱜᱨᱟᱢ ᱠᱚ ᱦᱩᱭᱩᱜ ᱠᱟᱱᱟ ᱡᱮ ᱫᱚᱢᱮ ᱠᱚ ᱮᱱᱮᱡ ᱛᱟᱦᱮᱱᱟ ᱠᱚᱲᱟ ᱠᱩᱲᱤ ᱥᱟᱵ ᱠᱟᱛᱮᱫ ᱡᱟᱦᱟᱸ ᱯᱨᱳᱜᱨᱟᱢ ᱠᱚᱨᱮ ᱚᱱᱠᱟ ᱧᱮᱞ ᱵᱟᱲᱟ ᱟᱠᱟᱱᱟ
ᱦᱮᱸ ᱵᱮᱯᱟᱨ ᱫᱚ ᱟᱞᱮ ᱥᱮᱫ ᱫᱚ ᱚᱱᱟ ᱡᱤᱱᱤᱥ ᱛᱮᱫ ᱫᱚ ᱵᱟᱹᱱᱩᱜᱼᱟ ᱡᱮ ᱯᱨᱳᱜᱨᱟᱢ ᱨᱮ ᱠᱚᱲᱟ ᱠᱩᱲᱤ ᱢᱤᱫ ᱥᱟᱶ ᱛᱮᱠᱚ ᱮᱱᱮᱡ ᱠᱟᱱᱟ ᱟᱞᱮ ᱥᱮᱫ ᱫᱚ ᱱᱚᱣᱟ ᱫᱚ ᱢᱟᱱᱮ ᱱᱚᱛᱮ ᱯᱟᱦᱴᱟ ᱥᱮᱫ ᱠᱷᱚᱱ ᱫᱚ ᱪᱮ ᱠᱚᱢᱤᱴᱤ ᱯᱟᱦᱴᱟ ᱥᱮᱫ ᱠᱷᱚᱱ ᱡᱟᱦᱟᱸ ᱨᱮᱜᱮ ᱱᱚᱰᱮ ᱫᱚ ᱡᱟᱸᱦᱟ ᱨᱮᱠᱚ ᱥᱟᱯᱲᱟᱣᱟ ᱯᱨᱳᱜᱨᱟᱢ ᱠᱚᱨᱮ ᱚᱱᱟ ᱠᱚᱲᱟ ᱠᱩᱲᱤ ᱫᱚ ᱢᱤᱫ ᱥᱟᱶᱛᱮ ᱵᱟᱝᱠᱚ ᱮᱱᱮᱡ ᱦᱚᱪᱚ ᱣᱟᱠᱚᱣᱟ ᱟᱞᱮ ᱥᱮᱫ ᱢᱟ ᱟᱫᱚ ᱱᱚᱛᱮ ᱫᱚ ᱠᱚᱲᱟ ᱯᱟᱦᱴᱟ ᱟᱞᱟᱫᱟ ᱠᱚ ᱮᱱᱮᱡᱟ ᱠᱩᱲᱤ ᱯᱟᱦᱴᱟ ᱟᱞᱟᱫᱟ ᱠᱚ ᱮᱱᱮᱡᱼᱟ ᱢᱮᱱᱠᱷᱟᱱ ᱚᱱᱟ ᱨᱮᱦᱚᱸ ᱚᱱᱮ ᱡᱮ ᱯᱨᱳᱜᱨᱟᱢ ᱠᱚ ᱥᱟᱯᱲᱟᱣ ᱮᱫᱟ ᱚᱱᱟᱜᱮ ᱠᱤᱪᱷᱩᱴᱟ ᱡᱩᱣᱟᱹᱱ ᱠᱚ ᱪᱮᱛᱟᱱ ᱨᱮ ᱟᱨ ᱠᱤ ᱠᱤ ᱯᱨᱚᱵᱷᱟᱵᱽ ᱯᱟᱲᱟᱜ ᱠᱟᱱ ᱞᱮᱠᱟᱧ ᱢᱚᱱᱮᱭᱟ ᱠᱟᱨᱚᱱ ᱯᱨᱳᱜᱨᱟᱢ ᱡᱟᱦᱟᱸ ᱛᱤᱱᱟᱹᱜ ᱥᱟᱯᱲᱟᱜᱼᱟ ᱡᱩᱣᱟᱹᱱ ᱠᱚ ᱡᱟᱦᱟᱸ ᱛᱤᱱᱟᱹᱜ ᱢᱮᱱᱟᱜ ᱠᱚᱣᱟ ᱚᱱᱟ ᱪᱮᱛᱟᱱ ᱨᱮᱜᱮ ᱩᱱᱠᱩᱣᱟᱜ ᱫᱚ ᱟᱜᱨᱚ ᱦᱚᱸ ᱟᱹᱰᱤ ᱵᱟᱹᱲᱛᱤᱜ ᱛᱟᱠᱚᱣᱟ ᱦᱮᱸᱥᱮ ᱩᱱᱠᱩ ᱚᱱᱠᱟᱱᱟᱜ ᱜᱮ ᱡᱟᱹᱥᱛᱤ ᱛᱮ ᱠᱚ ᱠᱩᱥᱤᱭᱟᱜ ᱞᱮᱠᱟ ᱟᱨ ᱠᱤ
ᱦᱚᱝ ᱟᱫᱚ ᱚᱱᱟᱜᱮ ᱥᱮ ᱟᱵᱚ ᱠᱚᱨᱮ ᱡᱩᱣᱟᱹᱱ ᱠᱚᱫᱚ ᱱᱤᱛᱚᱜ ᱫᱚ ᱩᱱᱠᱩ ᱜᱤ ᱟᱜᱟᱢ ᱫᱤᱱ ᱠᱟᱱᱟ ᱠᱚ ᱢᱮᱱ ᱩᱱᱠᱚ ᱜᱮ ᱦᱤᱡᱩᱜ ᱠᱟᱱ ᱫᱤᱱ ᱨᱮ ᱡᱟᱦᱟᱱᱟᱜ ᱠᱚ ᱟᱵᱚᱣᱟᱜ ᱥᱚᱢᱚᱡᱽ ᱤᱫᱤᱛᱮ ᱡᱟᱦᱟᱱᱟᱜ ᱢᱚᱡᱽ ᱠᱚ ᱠᱟᱹᱢᱤᱭᱟ ᱱᱚᱝᱠᱟ ᱟᱸᱥ ᱵᱚᱱ ᱫᱚᱦᱚᱭᱮᱜ-ᱟ ᱟ-ᱟᱫ ᱩᱱᱠᱩ ᱜᱤ ᱡᱩᱫᱤ ᱩᱱᱠᱩ ᱜᱤ ᱡᱩᱫᱤ ᱚᱱᱠᱟ ᱢᱚᱡᱽ ᱢᱚᱡᱽ ᱠᱟᱛᱷ ᱦᱟᱹᱠᱩ ᱵᱟᱝᱵᱚᱱ ᱞᱟᱹᱭ ᱤᱫᱤᱭᱟᱠᱚᱣᱟ ᱛᱚ ᱦᱤᱡᱩᱜ ᱠᱟᱱ ᱫᱤᱭᱮ ᱪᱮᱫ ᱠᱚ ᱱᱤᱛᱚᱜ ᱡᱩᱫᱤ ᱚᱱᱠᱟᱱ ᱵᱟᱹᱲᱤᱡ ᱵᱟᱹᱲᱤᱡᱟᱜ ᱮᱱᱮᱢ ᱥᱤᱼ ᱥᱮᱨᱮᱧ ᱠᱚ ᱡᱟᱹᱥᱛᱤ ᱠᱚ ᱪᱮᱫᱛᱟ ᱵᱚᱱ ᱦᱤᱡᱩᱜ ᱠᱟᱱ ᱫᱤᱱ ᱨᱮ ᱩᱱᱠᱩ ᱦᱚᱸ ᱚᱱᱟ ᱠᱚᱜᱮ ᱠᱚ ᱪᱮᱫᱟ ᱟᱨ ᱚᱱᱟ ᱠᱚᱜᱮ ᱠᱚ ᱦᱩᱭ ᱚᱪᱚ ᱨᱮᱭᱟᱜ ᱠᱚ ᱠᱩᱨᱩᱢᱩᱴᱩᱭᱟ
ᱦᱚᱸ ᱚᱱᱟ ᱜᱮ ᱠᱟᱛᱷᱟ ᱫᱚ ᱟᱫᱚ ᱟᱵᱚ ᱛᱮᱦᱚᱸ ᱡᱩᱫᱤ ᱩᱱᱠᱩ ᱠᱟᱱ ᱡᱩᱣᱟᱹᱱ ᱠᱚᱢᱟ ᱡᱟᱦᱟᱸ ᱠᱚ ᱧᱮᱞᱟ ᱚᱱᱟ ᱜᱮᱠᱚ ᱥᱮᱬᱟᱭᱟ ᱛᱟᱦᱚᱞᱮ ᱚᱱᱟ ᱦᱚᱸ ᱟᱵᱚᱱᱟᱜ ᱤᱭᱟᱹ ᱠᱟᱱ ᱛᱟᱵᱚᱱᱟ ᱡᱮ ᱟᱵᱚ ᱦᱚᱸ ᱡᱟᱛᱮ ᱚᱱᱠᱟᱱ ᱯᱨᱳᱜᱨᱟᱢ ᱟᱞᱚᱵᱚᱱ ᱠᱚᱨᱟᱣ ᱦᱚᱪᱚᱭ ᱢᱟ ᱪᱮᱫᱟᱜ ᱢᱟ ᱡᱩᱣᱟᱹᱱ ᱠᱚᱫᱚ ᱢᱟ ᱡᱟᱦᱟᱸ ᱠᱚ ᱧᱮᱞᱟ ᱚᱱᱟ ᱜᱮᱠᱚ ᱥᱮᱬᱟᱭᱟ ᱟᱵᱚ ᱡᱩᱫᱤ ᱱᱟᱯᱟᱭ ᱨᱟᱥᱟ ᱵᱟᱵᱚᱱ ᱩᱱᱠᱩ ᱴᱷᱮᱱ ᱦᱚᱸ ᱵᱟᱵᱚᱱ ᱥᱟᱵ ᱥᱚᱫᱚᱨ ᱫᱟᱲᱮᱭᱟᱜ-ᱟ ᱚᱠᱟᱴᱟᱜ ᱱᱟᱯᱟᱭ ᱚᱠᱟᱴᱟᱜ ᱵᱩᱜᱤ ᱵᱟᱹᱲᱤᱡ ᱡᱩᱫᱤ ᱵᱟᱵᱚᱱ ᱧᱮᱞ ᱥᱮᱲᱟᱸ ᱟᱠᱚᱣᱟ ᱛᱟᱦᱚᱞᱮ ᱩᱱᱠᱩ ᱢᱟ ᱚᱱᱠᱟ ᱰᱟᱦᱟᱨ ᱛᱮᱠᱚ ᱛᱟᱲᱟᱢᱟ ᱟᱫᱚ ᱟᱵᱚ ᱵᱟᱵᱚ ᱛᱮ ᱡᱩᱫᱤ ᱯᱳᱭᱞᱳ ᱢᱟ ᱡᱟᱦᱟᱸᱭ ᱢᱮᱱᱟᱜ ᱟᱠᱟᱫ ᱠᱚᱣᱟ ᱫᱩᱛ ᱨᱟᱱ ᱠᱚ ᱩᱱᱠᱩ ᱡᱩᱫᱤ ᱵᱟᱝᱠᱚ ᱩᱭᱦᱟᱹᱨ ᱵᱷᱟᱵᱱᱟᱭᱟ ᱟᱵᱚᱨᱮᱱ ᱛᱟᱦᱚᱞᱮ ᱠᱟᱹᱡ ᱚᱥᱩᱵᱤᱫᱷᱟᱜ ᱛᱟᱵᱚᱱ ᱜᱮᱭᱟ ᱟᱵᱚᱱᱟᱜ ᱞᱟᱦᱟᱛ ᱞᱟᱦᱟ ᱮᱵ ᱥᱟᱶᱛᱟ ᱟᱨ ᱠᱤ ᱪᱤᱠᱟᱹᱛᱮ ᱞᱟᱦᱟᱜ ᱛᱟᱵᱚᱱᱟ ᱚᱱᱟᱨᱮ ᱟᱹᱰᱤ ᱥᱚᱢᱚᱥᱥᱟ ᱟ ᱧᱮᱞᱚᱜ-ᱟ ᱠᱤ ᱩᱛᱱᱟᱹᱣ ᱨᱮ ᱟᱹᱰᱤ ᱨᱚᱠᱚᱢ ᱮᱴᱠᱮᱴᱚᱬᱮ ᱟᱨ ᱩᱛᱱᱟᱹᱜ ᱟᱥᱮ ᱵᱟᱝ ᱚᱱᱟ ᱦᱚᱸ ᱩᱱᱠᱩ ᱪᱮᱛᱟᱱ ᱨᱮᱜᱮ ᱯᱩᱨᱟᱹ ᱯᱩᱨᱤ ᱱᱤᱨᱵᱷᱚᱨ ᱮᱫᱟᱭ ᱾
ᱜᱚᱢᱠᱮ ᱮᱠᱟᱞ ᱚᱱᱟ ᱵᱟᱛᱚ ᱠᱟᱱ ᱜᱮᱭᱟ ᱚᱱᱠᱟ ᱞᱮᱠᱟᱛᱮᱜᱮ ᱧᱮᱞᱚᱜᱚᱜ ᱠᱟᱱᱟ ᱱᱤᱛᱚᱝ ᱢᱟ ᱥᱚᱢᱚᱭ ᱨᱮ ᱟᱵᱚ ᱚᱲᱟᱜ ᱯᱟᱥᱴᱟ ᱠᱷᱚᱭ ᱦᱚᱸ ᱥᱮ ᱜᱚ ᱵᱟᱵᱟ ᱯᱟᱥᱴᱟ ᱠᱷᱚᱱ ᱦᱚᱸ ᱱᱮᱛᱟᱨ ᱚᱱᱠᱟ ᱯᱨᱳᱜᱨᱟᱢ ᱨᱮ ᱥᱮᱱ ᱦᱚᱪᱚ ᱥᱮ ᱚᱸᱰᱮ ᱮᱱᱮᱡ ᱥᱟᱵ ᱦᱚᱪᱚ ᱱᱚᱝᱠᱟ ᱢᱤᱫᱴᱟᱝ ᱟᱲᱟᱜ ᱜᱤᱰᱤ ᱟᱠᱚ ᱠᱟᱱᱟᱠᱚ ᱱᱚᱝᱠᱟ ᱦᱚᱸ ᱧᱮᱞᱚᱜᱚᱜ ᱠᱟᱱᱟ ᱟᱨ ᱟᱛᱩ ᱨᱮ ᱢᱮᱱᱟᱜ ᱠᱚᱛᱟ ᱵᱚᱱᱟ ᱟᱵᱚᱨᱮᱱ ᱢᱟᱹᱡᱷᱤ, ᱯᱟᱨᱜᱟᱱᱟ ᱩᱱᱠᱩ ᱦᱚᱸᱠᱚ ᱧᱮᱞ ᱫᱟᱲᱮᱭᱟᱜ ᱠᱟᱱ ᱜᱮᱭᱟ ᱡᱮ ᱱᱚᱣᱟ ᱯᱨᱳᱜᱨᱟᱢ ᱠᱚ ᱦᱩᱭᱪᱚᱭᱮᱫ ᱛᱟᱵᱚᱱᱟ ᱛᱷᱚᱲᱟ ᱟᱵᱚ ᱠᱚᱨᱮᱱ ᱡᱩᱣᱟᱹᱱ ᱠᱚ ᱮᱴᱟᱜ ᱰᱟᱦᱟᱨ ᱥᱮᱫ ᱠᱚ ᱥᱮᱱᱚᱜ ᱠᱟᱱᱟ ᱛᱚ ᱩᱱᱠᱩ ᱦᱚᱸ ᱛᱷᱚᱲᱟ ᱜᱟᱱ ᱠᱚ ᱞᱟᱹᱭ ᱧᱚᱜ ᱞᱮᱠᱷᱟᱱ ᱵᱷᱟᱜᱮ ᱧᱚᱜ ᱦᱩᱭᱩᱜ-ᱟ
ᱦᱚᱸ ᱟᱫᱚ ᱱᱮᱥ ᱚᱠᱛᱚ ᱨᱮ ᱟᱨ ᱯᱚᱨ ᱥᱮᱫᱟᱭ ᱚᱠᱛᱚ ᱨᱮ ᱡᱟᱦᱟᱸ ᱟᱵᱚᱱᱟᱜ ᱥᱚᱢᱟᱡᱽ ᱡᱟᱦᱟᱸ ᱟᱹᱨᱤ ᱵᱮᱵᱚᱥᱛᱟ ᱛᱟᱦᱮᱸ ᱠᱟᱱᱟ ᱟᱨᱠᱤ ᱠᱮᱴᱮᱡ ᱛᱟᱦᱮᱸ ᱞᱮᱠᱟ ᱛᱟᱦᱮᱸ ᱠᱟᱱᱟ ᱚᱱᱠᱟ ᱫᱚ ᱱᱤᱭᱟᱹ ᱜᱷᱟᱹᱲᱤᱡ ᱫᱚ ᱚᱱᱟ ᱢᱟᱱᱟᱣ ᱵᱟᱛᱟᱣ ᱫᱚ ᱱᱤᱭᱟᱹ ᱱᱤᱛ ᱚᱠᱛᱚ ᱨᱮᱫᱚ ᱵᱟᱹᱱᱩᱜ ᱵᱟᱝ ᱥᱮ ᱵᱟᱝ ᱧᱮᱞᱚᱜᱚᱜ ᱠᱟᱱᱟ ᱟᱨᱠᱤ ᱚᱱᱠᱟ ᱡᱩᱫᱤ ᱞᱟᱦᱟ ᱞᱮᱠᱟ ᱜᱮ ᱢᱟᱱᱟᱣ ᱵᱟᱛᱟᱣ ᱛᱟᱦᱮᱸ ᱠᱚᱜᱼᱟ ᱟᱹᱛᱩ ᱨᱮᱱ ᱡᱟᱦᱟᱸᱭ ᱢᱟᱹᱡᱷᱤ ᱢᱚᱬᱮ ᱦᱚᱲ ᱢᱮᱱᱟᱜ ᱠᱚ ᱩᱱᱠᱩᱣᱟᱜ ᱠᱟᱛᱷᱟ ᱛᱮᱜᱮ ᱡᱩᱫᱤ ᱩᱱᱠᱩᱣᱟᱜ ᱠᱟᱛᱷᱟ ᱡᱩᱫᱤ ᱢᱩᱪᱟᱹᱫ ᱠᱟᱛᱷᱟ ᱦᱩᱭ ᱠᱚᱜᱼᱟ ᱥᱮ ᱩᱱᱠᱩ ᱦᱚᱸ ᱡᱚᱛᱷᱟᱛ ᱠᱟᱛᱷᱟ ᱠᱚ ᱞᱟᱦᱟ ᱞᱮᱠᱟ ᱠᱚ ᱞᱟᱹᱭ ᱥᱚᱫᱚᱨ ᱠᱮ ᱵᱚᱱᱟ ᱛᱟᱦᱚᱞᱮ ᱦᱚᱭᱛᱚ ᱚᱱᱟ ᱠᱚᱫᱚ ᱱᱚᱝᱠᱟᱱᱟᱜ ᱯᱨᱳᱜᱨᱟᱢ ᱵᱟᱝ ᱦᱩᱭ ᱠᱚᱜᱼᱟ ᱟᱫᱚ ᱱᱤᱛ ᱚᱠᱛᱚ ᱨᱮ ᱡᱟᱦᱟᱸ ᱧᱮᱞᱚᱜ ᱠᱟᱱᱟ ᱩᱱᱟᱹᱜ ᱚᱱᱠᱟ ᱢᱟᱱᱟᱣ ᱜᱩᱱᱟᱹᱣ ᱦᱚᱸ ᱵᱟᱹᱱᱩᱜᱼᱟ ᱟᱨ ᱚᱱᱠᱟ ᱞᱮᱠᱟᱛᱮ ᱚᱱᱟ ᱠᱟᱹᱢᱤ ᱠᱚᱦᱚᱸ ᱵᱟᱝ ᱞᱟᱦᱟᱜ ᱠᱟᱱᱟ ᱚᱱᱟᱛᱮ ᱱᱚᱝᱠᱟᱱᱟᱜ ᱯᱳᱜᱨᱟᱢ ᱠᱚᱵᱚᱱ ᱧᱮᱞ ᱫᱟᱲᱮᱭᱟᱜ ᱠᱟᱱᱟ ᱟᱫᱚ ᱟᱨᱚ ᱡᱟᱦᱟᱸ ᱧᱮᱞᱚᱜ ᱠᱟᱱᱟ ᱟᱨᱚ ᱡᱟᱹᱥᱛᱤ ᱤᱫᱤ ᱠᱟᱱ ᱞᱮᱠᱟᱜᱮ ᱱᱚᱣᱟ ᱠᱚᱫᱚ ᱟᱨ ᱥᱟᱶᱛᱮ ᱱᱩᱠᱩ ᱚᱲᱟᱜ ᱨᱮᱱ ᱟᱭᱳ ᱠᱚ ᱟᱨ ᱡᱟᱦᱟᱭ ᱨᱟ ᱠᱚ ᱢᱮᱱᱟᱜ ᱠᱚᱣᱟ ᱡᱚᱛᱚ ᱯᱨᱟᱭ ᱠᱚ ᱪᱟᱞᱟᱜ ᱠᱟᱱ ᱞᱮᱠᱟᱜ ᱜᱮ ᱟᱫᱚ ᱚᱱᱠᱟᱱᱟᱜ ᱫᱚ ᱪᱟᱞᱟᱣ ᱦᱚᱪᱚ ᱦᱚᱸ ᱚᱱᱠᱟ ᱫᱚ ᱵᱟᱝ ᱴᱷᱤᱠ ᱜᱮ ᱠᱟᱱᱟ
ᱦᱮᱸ ᱠᱟᱱ ᱦᱟ ᱦᱳᱭ ᱟᱨᱚ ᱯᱚᱨᱮ ᱢᱟᱹᱡᱷᱤ ᱯᱟᱨᱜᱟᱱᱟ ᱠᱚᱜᱮ ᱮᱱᱛᱮ ᱟᱵᱚ ᱟᱹᱭᱩ ᱠᱩ ᱠᱟᱱᱟ ᱠᱚ ᱡᱮ ᱥᱚᱢᱟᱡ ᱨᱮ ᱠᱟᱜ ᱠᱚ ᱵᱟᱹᱲᱤᱡᱚᱜ ᱠᱟᱱᱟ ᱛᱟᱠᱚ ᱠᱚ ᱢᱚᱡᱚᱜ ᱠᱟᱱᱟ ᱛᱚ ᱚᱱᱟ ᱠᱚ ᱜᱤ ᱵᱟᱹᱲᱤᱡ ᱞᱟᱹᱭ ᱞᱟᱹᱜᱤᱫ ᱟᱵᱚᱨᱮᱱ ᱢᱟᱺᱡᱷᱤ ᱠᱚ ᱢᱮᱱᱟᱜ ᱠᱚᱣᱟ ᱯᱟᱨᱜᱟᱱᱟ ᱠᱚ ᱛᱚ ᱩᱱᱠᱚᱣᱟᱜ ᱠᱟᱛᱷᱟ ᱟᱸᱡᱚᱢ ᱞᱟᱹᱜᱤᱫ ᱟᱵᱚ ᱫᱚ